ᱱᱚᱝᱠᱟ᱾
ᱚ᱾ ᱛᱚ ᱵᱚᱭᱦᱟ ᱛᱟᱦᱚᱞᱮ ᱪᱮᱫ ᱞᱮᱠᱟ ᱢᱟᱱᱮ ᱨᱚᱲ ᱠᱚ ᱪᱮᱫᱠᱟᱢ ᱟᱸᱡᱚᱢᱮᱫ ᱛᱤᱧᱟ?
ᱨᱚᱲ ᱠᱚᱛᱚ ᱱᱟᱜ ᱱᱟᱯᱟᱭ ᱜᱮ ᱟᱸᱡᱚᱢᱚᱜ ᱠᱟᱱᱟ ᱤᱧᱟᱹᱜ ᱜᱮ ᱱᱟᱜ ᱪᱤᱠᱠᱟᱢ ᱟᱸᱡᱚᱢᱮᱫᱟ᱾
ᱟ ᱟᱢᱟᱜ ᱦᱚᱸ ᱱᱟᱯᱟᱭ ᱜᱮ ᱟᱸᱡᱚᱢᱚᱜ ᱠᱟᱱᱟ᱾ ᱛᱟᱦᱚᱞᱮ ᱜᱚᱢᱠᱮ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱟᱛ ᱚᱲᱟᱜ ᱠᱚᱨᱮᱜ?
ᱦᱳᱭ ᱚᱲᱟᱜ ᱠᱚᱨᱮᱜ ᱜᱮ᱾ ᱫᱟᱜ ᱡᱟᱹᱲᱤ ᱠᱚᱦᱚᱸ ᱵᱟᱭ ᱫᱟᱜ ᱡᱟᱹᱲᱤᱭᱫᱟ ᱚᱲᱟᱜ ᱠᱚᱨᱮᱜ ᱜᱮ ᱢᱮᱱᱟᱜ ᱟᱯᱟᱛᱚᱛᱚ ᱵᱟᱹᱛ ᱢᱟᱹᱛ ᱠᱚ ᱡᱟᱦᱟᱸᱜᱮ ᱠᱟᱹᱴᱤᱡ ᱥᱤ ᱵᱟᱲᱟ ᱠᱚ ᱦᱩᱭᱩᱜ ᱠᱟᱱ᱾ ᱟᱨ ᱛᱚᱞᱟ ᱠᱚᱦᱚᱸ ᱛᱚ ᱢᱟ ᱦᱟᱨᱟ ᱵᱩᱨᱩ ᱜᱚᱫᱚᱜ ᱠᱟᱱ ᱟᱨ ᱫᱟᱜ ᱠᱚᱜᱮ ᱱᱟᱜ ᱵᱟᱹᱱᱩᱜ᱾ ᱟᱹᱵᱤᱱ ᱥᱮᱫ ᱜᱮ ᱱᱟᱜ ᱪᱤᱠᱠᱟ?
ᱦᱮᱸ ᱜᱚᱢᱠᱮ ᱟᱞᱮ ᱥᱮᱫ ᱫᱚ ᱪᱮᱫ ᱞᱮᱠᱟ ᱟᱞᱮ ᱥᱮᱫ ᱦᱚᱸ ᱱᱚᱝᱠᱟ ᱟᱹᱰᱤ ᱫᱤᱱ ᱫᱟᱜ ᱠᱚᱦᱚᱸ ᱵᱟᱭ ᱫᱟᱜ ᱡᱟᱹᱲᱤᱭᱟᱜᱼᱟ ᱟᱨ ᱱᱚᱝᱠᱟ ᱜᱮ ᱟᱨ ᱛᱤᱥ ᱠᱚᱛᱮ ᱫᱟᱜ ᱡᱟᱹᱲᱤᱭᱟᱭ᱾ ᱟᱫᱚ ᱚᱱᱟ ᱜᱮ ᱪᱤᱱᱛᱟᱹ ᱵᱷᱟᱵᱽᱱᱟ ᱦᱳᱭᱳᱜ ᱠᱟᱱᱟ ᱟᱨ ᱫᱟᱜ ᱢᱟᱭ ᱫᱟᱜᱮᱫ ᱜᱮᱭᱟ ᱟᱫᱚ ᱱᱚᱝᱠᱟ ᱦᱟᱥᱟ ᱠᱚ ᱞᱚᱦᱚᱫᱼᱼ ᱞᱮᱠᱟᱜ ᱜᱮ ᱟᱨ ᱫᱟᱜ ᱠᱚ ᱫᱚ ᱵᱟᱝ ᱛᱤᱸᱜᱳ ᱛᱟᱦᱮᱱ ᱠᱟᱱᱟ ᱟᱨᱠᱤ,
ᱦᱮᱸ ᱟᱹᱞᱤᱧ ᱴᱷᱮᱡ ᱢᱟᱛᱚ ᱚᱝᱠᱟ ᱜᱮ ᱡᱮ, ᱫᱟᱜ ᱠᱚᱦᱚᱸ ᱛᱚ ᱚᱝᱠᱟ ᱜᱮ ᱫᱟᱜᱮᱫ ᱫᱚᱭ ᱫᱟᱜ ᱮᱫᱟ ᱛᱟᱨᱯᱚᱨᱮ ᱟᱫᱚ, ᱵᱟᱝ ᱛᱟᱦᱮᱸᱱ ᱠᱟᱱᱟ ᱟᱸᱡᱮᱫ ᱪᱟᱵᱟᱜ ᱠᱟᱱᱟ ᱥᱚᱸᱜᱮ ᱥᱚᱸᱜᱮ ᱾ ᱵᱟᱹᱫᱽ ᱠᱚᱨᱮ ᱫᱚ ᱱᱟᱜ ᱛᱤᱸᱜᱳ ᱜᱮᱵᱟᱝ ᱛᱤᱸᱜᱳᱱ ᱠᱟᱱᱟ ᱚᱨ ᱠᱚᱨᱮ ᱦᱚᱸᱵᱟᱝ ᱛᱤᱸᱜᱳᱱ ᱠᱟᱱᱟ ᱾ ᱠᱟᱱ ᱫᱟᱜ ᱜᱮ ᱚᱱᱟ ᱛᱤᱥᱮ ᱞᱟᱜᱟᱣ ᱟᱵᱚᱱ ᱟᱥᱟᱲ ᱵᱚᱸᱜᱟ ᱛᱚᱢᱟ ᱪᱟᱵᱟᱭᱮᱱ ᱾ ᱵᱷᱟᱫᱚᱨ ᱵᱚᱸᱜᱟ ᱟᱥᱟᱲ ᱥᱟᱱ ᱵᱚᱸᱜᱟ ᱦᱚᱸ ᱮᱠᱷᱚᱱᱳ ᱧᱩᱨ ᱦᱩᱭᱮᱱᱟ᱾
ᱚᱻ ᱛᱟᱦᱚᱞᱮ ᱪᱮᱫ ᱞᱮᱠᱟ ᱡᱚᱢ ᱵᱟᱲᱟ ᱠᱚ ᱫᱚ ᱦᱳᱭ ᱠᱟᱱᱟ ᱥᱮ ᱵᱟᱝ?
ᱡᱚᱢ ᱵᱟᱲᱟ ᱠᱚ ᱫᱚ ᱱᱟᱜ ᱮᱠᱷᱚᱱ ᱦᱳᱭ ᱟᱠᱟᱱᱟ ᱾
ᱟᱹᱵᱤᱱ ᱜᱤᱵᱤᱱ ᱡᱚᱢ ᱵᱟᱲᱟ ᱠᱮᱫᱟ ᱥᱮ ᱵᱟᱝ ᱚᱠᱷᱚᱱ?
ᱦᱳᱭ ᱟᱹᱞᱤᱧ ᱦᱚᱸ ᱱᱚᱜᱼᱚᱭ ᱡᱚᱢ ᱵᱟᱲᱟ ᱠᱚᱫᱚ ᱦᱦᱳᱭ ᱟᱠᱟᱱ ᱜᱮᱭᱟ ᱟᱨ ᱱᱤᱛᱳᱜ ᱫᱚ ᱱᱚᱜᱼᱚᱭ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹᱥ᱾ ᱟᱨ ᱥᱮᱛᱳᱝ ᱦᱚᱸ ᱫᱚᱢᱮ ᱞᱚᱞᱚ ᱥᱮᱛᱳᱝ ᱮ ᱮᱢ ᱠᱟᱜᱼᱟ ᱟᱨ ᱵᱟᱭᱨᱮ ᱥᱮᱫ ᱦᱚᱸ ᱳᱲᱳᱝ ᱵᱟᱝᱞᱤᱧ ᱫᱟᱲᱮᱭᱟᱜ ᱠᱟᱱᱟ ᱟᱨᱠᱤ ᱾
ᱟᱞᱮ ᱥᱮᱫ ᱦᱚᱸ ᱚᱝᱠᱟᱜᱮ ᱜᱚᱢᱠᱮ ᱫᱚᱢᱮ ᱱᱟᱜ ᱥᱮᱛᱳᱝ ᱠᱮᱫᱟᱭ ᱡᱮᱢ ᱪᱟᱹᱛ ᱵᱟᱹᱭᱥᱟᱹᱠᱷ ᱞᱮᱠᱟ ᱵᱩᱡᱷᱟᱹᱜ ᱠᱟᱱ ᱾ ᱫᱟᱜ ᱡᱟᱹᱲᱤ ᱨᱮᱱᱟᱜ ᱫᱤᱱ ᱦᱚᱸ ᱪᱟᱹᱛ ᱵᱟᱹᱭᱥᱟᱹᱠᱷ ᱞᱮᱠᱟ ᱵᱩᱡᱷᱟᱹᱜ ᱠᱟᱱᱟ᱾
ᱛᱟᱦᱚᱞᱮ ᱟᱯᱮ ᱥᱮᱫ ᱫᱚ ᱢᱟᱱᱮ ᱪᱮᱫ ᱞᱮᱠᱟ ᱢᱟᱱᱮ ᱵᱤᱨ ᱠᱚ ᱵᱤᱨ ᱫᱟᱨᱮ ᱱᱟᱹᱲᱤ ᱪᱮᱫ ᱞᱮᱠᱟ? ᱠᱟ ᱢᱮᱱᱟᱜ ᱟᱠᱟᱫᱼᱟ ᱥᱮ ᱵᱟᱹᱱᱩᱜ ᱟᱠᱟᱫᱼᱟ ᱟᱯᱮᱥᱮᱫ ᱫᱚ?
ᱦᱮᱸ ᱜᱚᱢᱠᱮ ᱟᱞᱮ ᱥᱮᱫ ᱵᱤᱨ ᱠᱚ ᱢᱮᱱᱟᱜᱼᱟ ᱫᱟᱨᱮ ᱦᱚᱸ ᱦᱮᱸ ᱵᱤᱨ ᱵᱳᱞᱛᱮ ᱳᱭ, ᱥᱟᱨᱡᱚᱢ ᱫᱟᱨᱮ ᱢᱮᱱᱟᱜᱼᱟ᱾ ᱯᱚᱴᱟᱥ ᱫᱟᱨᱮ ᱢᱮᱱᱟᱜᱼᱟ ᱟᱠᱟᱥᱯᱟᱱᱤ ᱢᱟᱱᱮ ᱡᱚᱛᱚ ᱨᱚᱠᱚᱢᱟᱜ ᱜᱮ ᱢᱮᱥᱟᱢᱤᱥᱤ ᱢᱮᱱᱟᱜᱼᱟ ᱟᱨᱠᱤ ᱾ ᱟᱨ ᱵᱤᱨ ᱠᱚ ᱫᱚ ᱦᱟᱸᱜ ᱥᱟᱺᱜᱤᱧ ᱫᱚ ᱦᱳᱭᱛᱳ ᱠᱟᱹᱴᱤᱡ ᱥᱟᱺᱜᱤᱧ ᱧᱚᱜ ᱜᱮᱛᱟ ᱞᱮᱭᱟ ᱡᱟᱦᱟᱸᱜᱮ ᱾ ᱠᱟᱹᱴᱤᱡ ᱥᱟᱺᱜᱤᱧ ᱜᱮᱭᱟ ᱟᱨᱠᱤ᱾
ᱟᱨ ᱜᱚᱢᱠᱮ ᱛᱟᱦᱚᱞᱮ ᱟᱯᱮ ᱚᱱᱟ ᱵᱤᱨ ᱨᱮ ᱪᱮᱫ ᱞᱮᱠᱟ ᱢᱟᱱᱮ ᱪᱮᱫ ᱠᱚ ᱧᱟᱢᱚᱜ ᱜᱮᱭᱟ ᱚᱱᱟ ᱵᱤᱨ ᱠᱚ ᱨᱮ?
ᱵᱤᱨ ᱠᱚ ᱫᱚ ᱚᱱᱟ ᱪᱮᱫ ᱠᱚ ᱧᱟᱢ ᱵᱳᱞᱛᱮ ᱡᱚᱠᱷᱚᱱ ᱠᱟᱹᱴᱤᱡ ᱥᱮᱛᱳᱝᱟᱭ ᱟᱨᱠᱤ ᱤᱭᱟᱹ ᱛᱚᱠᱷᱚᱱ ᱥᱟᱼᱼ ᱠᱟᱢ ᱠᱚ ᱱᱟᱜ ᱞᱮ ᱦᱮᱴᱮᱡ ᱜᱮᱭᱟ ᱚᱱᱟ ᱠᱚ ᱦᱚᱸᱞᱮ ᱧᱟᱢ ᱜᱮᱭᱟ ᱾ ᱥᱟᱠᱟᱢ ᱠᱚ ᱛᱟᱨᱯᱚᱨᱮ ᱚᱱᱛᱮ ᱡᱟᱦᱟᱸ ᱜᱮ, ᱡᱤᱵᱽᱡᱤᱭᱟᱹᱞᱤ ᱠᱚ ᱢᱮᱱᱟᱜ ᱠᱚᱣᱟ ᱩᱱᱠᱩ ᱠᱚ ᱦᱚᱸ ᱞᱮ ᱧᱟᱢ ᱠᱚ ᱜᱮᱭᱟ ᱾ ᱩᱱᱠᱩ ᱠᱚ ᱦᱚᱸ ᱱᱟᱜ ᱜᱚᱡ ᱵᱟᱲᱟ ᱦᱳᱭᱳᱜ ᱜᱮᱭᱟ ᱴᱟᱭᱤᱢ ᱠᱤ ᱴᱟᱭᱤᱢ ᱫᱚ, ᱾ ᱟᱨ ᱦᱮᱸ ᱡᱚᱛᱚ ᱜᱮ ᱧᱟᱢᱚᱜᱼᱟ, ᱵᱟᱣᱞᱟ ᱠᱚ ᱦᱚᱸ ᱵᱤᱱ ᱟᱸᱡᱚᱢ ᱵᱟᱲᱟ ᱠᱟᱜᱼᱟ ᱥᱮ ᱵᱟᱝ ᱵᱟᱣᱞᱟ? ᱛᱮᱠᱮ ᱠᱚᱦᱚᱸᱢ ᱵᱤᱱ ᱡᱚᱢ ᱵᱟᱲᱟ ᱟᱠᱟᱫ ᱥᱮ ᱵᱟᱝ ᱱᱟᱜ? ᱚᱱᱟ ᱠᱚ ᱦᱚᱸ ᱞᱮ ᱧᱟᱢ ᱜᱮᱭᱟ ᱛᱟᱨᱯᱚᱨ ᱠᱩᱸᱫᱽᱨᱤ ᱢᱩᱫᱽᱨᱤ ᱠᱚ ᱦᱚᱸ ᱵᱤᱨ ᱠᱩᱸᱫᱽᱨᱤ ᱠᱚᱦᱚᱸ ᱱᱟᱜ ᱵᱮᱱ ᱧᱮᱞ ᱟᱠᱟᱫᱟ ᱥᱮ ᱵᱟᱝ? ᱵᱟᱲᱟᱭᱟᱵᱤᱱ ᱥᱮ ᱵᱟᱝ ᱱᱟᱜ ᱠᱮᱫᱳ ᱚᱲᱟᱜ ᱦᱚᱸ ᱠᱮᱫᱳ ᱚᱲᱟᱜ ᱦᱚᱸ ᱧᱟᱢᱚᱜ ᱜᱮᱭᱟ ᱾ ᱚᱱᱟ ᱠᱚ ᱦᱚᱸ ᱞᱮ ᱟᱹᱜᱩ ᱵᱟᱲᱟᱭ ᱜᱮᱭᱟ᱾
ᱛᱚ ᱜᱚᱢᱠᱮ ᱟᱪᱪᱷᱟ, ᱚᱱᱟ ᱡᱟᱦᱟᱸ ᱵᱟᱣᱞᱟ ᱵᱮᱱ ᱞᱟᱹᱭ ᱠᱮᱫᱟ ᱢᱟᱱᱮ ᱚᱱᱟ ᱫᱚ ᱪᱮᱫ ᱞᱮᱠᱟ ᱚᱱᱟ? ᱫᱚ ᱱᱟᱜ ᱡᱚᱢ ᱫᱚ ᱡᱚᱢ ᱦᱳᱭ ᱠᱟᱱᱟ ᱛᱚ ᱟᱞᱮ ᱫᱚ ᱱᱟᱜ ᱠᱤᱨᱤᱧ ᱠᱟᱛᱮ ᱞᱮ ᱡᱚᱢ ᱠᱟᱜᱼᱟ ᱟᱞᱮ ᱾ ᱛᱚ ᱟᱫᱚ ᱟᱞᱮ ᱫᱤᱥᱚᱢ ᱛᱚ ᱚᱝᱠᱟ ᱥᱮᱨᱚᱠᱚᱢ ᱵᱟᱣᱞᱟ ᱠᱚ ᱫᱚ ᱱᱟᱜ ᱵᱟᱝ ᱵᱟᱝ ᱧᱮᱞ ᱵᱟᱲᱟ ᱦᱳᱭ ᱟᱠᱟᱱ ᱜᱮᱭᱟ ᱾
ᱟᱨ ᱡᱟᱦᱟᱸᱜᱮ ᱟᱹᱻ ᱵᱤᱨ ᱠᱚ ᱫᱚ ᱪᱮᱫ ᱞᱮᱠᱟ ᱚᱱᱟ ᱡᱟᱦᱟᱸ, ᱟᱠᱟᱥᱯᱟᱱᱤ ᱠᱚ ᱤᱭᱟᱹ ᱢᱟᱱᱮ ᱟᱨ ᱥᱮᱨᱚᱠᱚᱢ ᱵᱤᱨ ᱠᱚ ᱫᱚ ᱵᱟᱹᱱᱩᱜ ᱠᱟᱜᱼᱟ, ᱡᱟᱦᱟᱸ ᱥᱟᱨᱡᱚᱢ ᱵᱤᱨ ᱵᱤᱱ ᱞᱟᱹᱭ ᱠᱮᱜᱼᱟ, ᱟᱫᱚ ᱟᱞᱮ ᱫᱚ
ᱦᱳᱭ,
ᱥᱟᱨᱡᱚᱢ ᱵᱤᱨ ᱠᱚᱫᱚ ᱢᱟᱱᱮ ᱫᱚᱢᱮ ᱥᱟᱺᱜᱤᱧ ᱛᱟᱞᱮᱭᱟ ᱟᱞᱮ ᱠᱷᱚᱱ ᱫᱚ ᱟ ᱟᱹᱰᱤ ᱥᱟᱺᱜᱤᱧᱟ ᱢᱟᱱᱮ ᱯᱨᱟᱭ ᱢᱟᱱᱮ ᱟᱹᱰᱤ ᱥᱟᱺᱜᱤᱧ ᱾ ᱛᱚ ᱚᱱᱟ ᱠᱚ ᱠᱷᱚᱱ ᱜᱮ ᱡᱟᱦᱟᱸᱱᱟᱜ ᱚᱜ ᱟᱛᱳ ᱯᱟᱲᱟ ᱠᱚᱨᱮ ᱡᱟᱦᱟᱸᱱᱟᱜ ᱠᱟᱹᱢᱤ ᱠᱟᱡᱽ ᱨᱮ ᱡᱟᱦᱟᱸ ᱵᱷᱟᱸᱰᱟᱱ ᱨᱮ ᱠᱤᱱᱵᱟ ᱡᱟᱦᱟᱸ ᱮᱸ ᱡᱟᱦᱟᱸᱱᱟᱜ ᱠᱚᱨᱮ ᱜᱮ ᱡᱟᱦᱟᱸ ᱥᱟᱨᱡᱚᱢ ᱥᱟᱠᱟᱢ ᱞᱟᱜᱟᱜᱼᱟ ᱟᱫᱚ ᱚᱸᱰᱮ ᱠᱷᱚᱱ ᱜᱮᱞᱮ ᱟᱹᱜᱩᱭ ᱜᱮᱭᱟᱞᱮ ᱜᱚᱢᱠᱮ ᱟᱨ
ᱩᱸ᱾ ᱚᱱᱟ ᱛᱟᱦᱚᱞᱮ ᱥᱟᱺᱜᱤᱧ ᱧᱚᱜ ᱜᱮ ᱪᱟᱜ ᱦᱩᱭᱩᱜ ᱛᱟᱯᱮ ᱵᱚᱸᱜᱟ ᱵᱩᱨᱩ ᱠᱚᱨᱮ ᱛᱚ ᱢᱮᱱᱟᱜ ᱠᱷᱩᱵ ᱜᱮᱯᱮ ᱱᱟᱜ ᱯᱮ ᱠᱚᱥᱴᱚ ᱜᱚᱫᱚᱜ ᱜᱮᱭᱟ ᱱᱟᱜ ᱥᱟᱺᱜᱤᱧᱚᱜ ᱪᱟᱣ ᱦᱩᱭᱩᱜᱼᱟ ᱛᱚ ᱯᱮᱭᱟ ᱢᱟᱱᱮ
ᱦᱳᱭ ᱦᱳᱭ᱾
ᱡᱚᱛᱚᱝ ᱟᱹᱜᱩ ᱦᱩᱭᱩᱜ ᱛᱟᱢᱟ ᱥᱟᱺᱜᱤᱧ ᱠᱷᱚᱱᱟᱜ ᱡᱚᱜᱟᱲ ᱫᱚ ᱦᱩᱭᱩᱜ ᱛᱟᱢᱟ ᱡᱷᱚᱛᱚ ᱥᱮ ᱠᱷᱟᱱ ᱫᱚ ᱚᱠᱟᱨᱮᱢ ᱧᱟᱢ ᱜᱚᱫᱟ? ᱛᱚ ᱠᱟᱞᱚ ᱠᱚ ᱥᱮᱸᱫᱽᱨᱟ ᱢᱮᱸᱫᱽᱨᱟ ᱯᱮ ᱪᱟᱜ ᱜᱮᱭᱟ ᱥᱮ ᱵᱟᱝ?
ᱟᱫᱚ ᱜᱚᱢᱠᱮ ᱟᱞᱮ ᱥᱮᱫ ᱫᱚ ᱟᱫᱚ ᱱᱚᱝᱠᱟ ᱵᱤᱨ ᱛᱚ ᱵᱟᱹᱱᱩᱜ ᱠᱟᱜᱼᱟ ᱟᱨ ᱡᱤᱵᱽᱼᱡᱤᱭᱟᱹᱞᱤ ᱠᱚᱦᱚᱸ ᱢᱟᱱᱮ ᱪᱮᱫᱞᱮ ᱠᱟ ᱟᱫᱚ ᱪᱮᱫ ᱞᱮᱠᱟ ᱵᱤᱨ ᱠᱚᱨᱮ ᱡᱟᱦᱟᱸ ᱞᱮᱠᱟᱱ ᱡᱤᱵᱽᱼᱡᱤᱭᱟᱹᱞᱤ ᱠᱚ ᱧᱟᱢᱚᱜᱼᱟ ᱟᱫᱚ ᱟᱞᱮ ᱱᱚᱱᱛᱮ ᱫᱚ ᱱᱟᱜ ᱟᱨ ᱩᱝᱠᱩ ᱵᱟᱹᱫᱽ ᱟᱲᱮ ᱠᱚᱨᱮ ᱡᱟᱦᱟᱸ ᱜᱳᱰᱳ ᱠᱚ ᱩᱝᱠᱩ ᱠᱚᱜᱮᱞᱮ ᱥᱮᱸᱫᱽᱨᱟ ᱵᱟᱲᱟ ᱠᱚᱜᱮᱭᱟ, ᱟᱨ ᱥᱮᱸᱫᱽᱨᱟ ᱞᱮᱠᱟ ᱫᱚ ᱪᱮᱫ ᱞᱮᱠᱟ ᱟᱫᱚ ᱩᱱᱠᱩ ᱠᱚᱜᱮ ᱟᱨᱠᱤ᱾
ᱟᱞᱮ ᱥᱮᱫ ᱢᱟ ᱚᱝᱠᱟ ᱤᱭᱟᱹ ᱡᱟᱦᱟᱸ ᱠᱚ ᱢᱟᱱᱮ ᱫᱤᱱ ᱠᱚ ᱢᱮᱱᱟᱜᱼᱟ ᱚᱱᱟ ᱫᱤᱱ ᱠᱚ, ᱪᱟᱣ ᱵᱟᱲᱟ ᱦᱩᱭᱩᱜ ᱜᱮᱭᱟ ᱟᱨᱠᱤ᱾ ᱟᱨᱮ ᱡᱟᱣ ᱵᱟᱲᱟ ᱠᱟᱛᱮ ᱡᱟᱦᱟᱸᱭ ᱠᱚ ᱧᱟᱢᱚᱜᱼᱟ ᱠᱩᱞᱟᱹᱭ ᱠᱚ ᱥᱩᱠᱨᱤ ᱠᱚ ᱡᱟᱢᱲᱳ ᱠᱚ, ᱛᱚᱨᱦᱚᱫ ᱠᱚ ᱩᱝᱠᱩ ᱠᱚᱜᱮ ᱠᱚ ᱧᱟᱢᱚᱜᱼᱟ ᱟᱨᱠᱤ᱾ ᱩᱝᱠᱩ ᱠᱚᱜᱮ ᱱᱟᱜ ᱜᱚᱡ ᱦᱮᱸ ᱜᱚᱡ ᱵᱟᱲᱟ ᱦᱩᱭᱩᱜ ᱜᱮᱭᱟ,
ᱛᱟᱦᱚᱞᱮ ᱜᱚᱢᱠᱮ ᱢᱟᱱᱮ ᱪᱮᱫ ᱞᱮᱠᱟ ᱚᱱᱟ ᱡᱟᱦᱟᱸ ᱮ ᱱᱤᱛᱚᱜ ᱢᱟ ᱵᱤᱨ ᱠᱚᱨᱮ ᱪᱮᱛᱟ ᱪᱮᱫ ᱞᱮᱠᱟ ᱢᱟᱱᱮ ᱩᱝᱠᱩ ᱫᱚᱢᱮ ᱯᱩᱴ ᱠᱟᱹ ᱠᱚ ᱥᱮ ᱪᱮᱫ ᱞᱮᱠᱟᱭ ᱯᱩᱴᱠᱟᱹ ᱠᱚ ᱳᱫᱽ ᱠᱚ ᱫᱚᱢᱮ ᱧᱟᱢᱚᱜ ᱠᱟᱱᱟ ᱛᱚ ᱜᱚᱢᱠᱮ ᱟᱯᱮ ᱥᱮᱫ ᱫᱚ ᱢᱟᱱᱮ ᱪᱮᱫ ᱞᱮᱠᱟ ᱚᱱᱟ ᱠᱚᱫᱚ ᱮ ᱧᱟᱢᱚᱜ ᱠᱟᱱᱟ ᱥᱮ ᱪᱮᱫᱠᱟ ᱪᱮᱫ ᱞᱮᱠᱟ ᱵᱷᱟᱜᱮ ᱢᱟᱱᱮ ᱧᱟᱢᱚᱜ ᱠᱟᱱᱟ ᱥᱮ ᱵᱟᱝ?
ᱦᱮᱸ ᱯᱩᱴᱠᱟᱹ ᱠᱚᱦᱚᱸ ᱠᱚ ᱧᱟᱢᱚᱜ ᱜᱮᱭᱟ ᱢᱮᱱᱠᱷᱟᱱ ᱱᱮᱛᱟᱨ ᱢᱟᱜ ᱱᱚᱸᱜ ᱚᱝᱠᱟ ᱫᱟᱜ ᱮ ᱳᱭ ᱫᱟᱜ ᱡᱟᱹᱲᱤ ᱠᱷᱟᱹᱛᱤᱨ ᱢᱟᱱᱮ ᱵᱮᱥ ᱧᱚᱜ ᱦᱚᱭᱛᱳ ᱵᱷᱟᱜᱮ ᱧᱚᱜ ᱚᱢᱚᱱ ᱜᱮ ᱵᱟᱠᱚ ᱚᱢᱚᱱᱚᱜ ᱠᱟᱱᱟ ᱦᱟᱸᱰᱮ ᱱᱟᱰᱮ ᱫᱟᱜ ᱠᱚ ᱵᱟᱭ ᱧᱟᱢ ᱫᱟ, ᱚᱱᱟ ᱠᱷᱟᱹᱛᱤᱨ ᱯᱩᱴᱠᱟᱹ ᱠᱚᱦᱚᱸ ᱱᱟᱸᱜ ᱨᱚ ᱩᱱᱟᱜ ᱵᱮᱥ ᱵᱟᱠᱚ ᱧᱟᱢᱚᱜ ᱠᱟᱱ ᱟᱨ ᱩᱫᱽ ᱦᱚᱸ ᱚᱱᱠᱟᱜᱮ ᱦᱟᱸᱲᱮ ᱱᱟᱲᱮ ᱚᱢᱚᱱᱚᱜ ᱠᱟᱱ ᱢᱤᱫ ᱵᱟᱨ ᱟᱨᱠᱤ ᱢᱟᱱᱮ ᱡᱮ ᱞᱟᱦᱟ ᱞᱮᱠᱟ ᱥᱮᱫᱟᱭ ᱞᱮᱠᱟ ᱡᱮ ᱫᱚᱢᱮ ᱚᱢᱚᱱ ᱠᱚᱜᱼᱟ ᱠᱚ ᱥᱮ ᱳᱫᱽ ᱦᱚᱸ ᱫᱚᱢᱮ ᱧᱟᱢ ᱠᱚᱜᱼᱟ ᱱᱮᱛᱟᱨ ᱫᱚ ᱦᱟᱸᱜ ᱚᱝᱠᱟ ᱛᱳ ᱜᱮ ᱯᱟᱞᱴᱟᱣ ᱠᱟᱱ ᱚᱱᱟ ᱦᱚᱸ ᱯᱟᱞᱴᱟᱣ ᱱᱟ ᱥᱮ ᱪᱤᱠᱟᱹᱭᱱᱟ? ᱟᱨ ᱵᱟᱝᱠᱚ ᱧᱟᱢᱚᱜ ᱠᱟᱱᱟ ᱱᱮᱛᱟᱨ ᱫᱚ ᱥᱮᱨᱚᱠᱚᱢ ᱫᱚ᱾
ᱛᱟᱦᱚᱞᱮ ᱜᱚᱝᱠᱮ ᱢᱟᱱᱮ ᱪᱮ ᱞᱮᱠᱟ ᱚᱱᱟ ᱳᱫᱽ ᱠᱚᱢᱟ ᱧᱟᱢᱚᱜ ᱜᱮᱭᱟ ᱟᱨ ᱚᱱᱟ ᱡᱟᱦᱟᱸ ᱞᱟᱹᱭ ᱫᱚᱠᱚ ᱚᱱᱮ ᱚᱱᱟ ᱤᱭᱟᱹ ᱩᱫᱽ ᱠᱚ ᱢᱟᱱᱮ ᱚᱱᱟ ᱫᱚ ᱪᱮᱫ ᱞᱮᱠᱟ ᱧᱟᱢᱚᱜᱼᱟ? ᱟᱨ
ᱳᱫᱽ ᱵᱚᱞᱛᱮ ᱫᱚ ᱜᱚᱢᱠᱮ ᱩᱫᱽ ᱦᱚᱲᱟᱜ ᱟᱹᱰᱤ ᱨᱚᱠᱚᱢᱟᱜ ᱢᱮᱱᱟᱜᱼᱟ, ᱟᱨ ᱚᱠᱟᱴᱟᱜ ᱩᱴ ᱵᱤᱱ ᱞᱟᱹᱭᱫᱟ ᱚᱱᱟ ᱜᱮᱛᱚ ᱢᱟᱱᱮ
ᱟᱪᱪᱷᱟ ᱜᱚᱝᱠᱮ
ᱳᱫ ᱵᱚᱞᱛᱮ ᱚᱱᱟ ᱵᱟᱹᱞᱤ ᱩᱫ ᱠᱚᱦᱚᱸ ᱧᱟᱢᱚᱜ ᱜᱮᱭᱟ ᱚᱨᱛᱩᱚᱫ ᱩᱫ ᱠᱚᱦᱚᱸ ᱧᱟᱢᱚᱜᱼᱟ᱾
ᱦᱮ
ᱚᱱᱟ ᱠᱚ ᱟᱨᱠᱤ᱾
ᱟ ᱜᱚᱝᱠᱮ ᱛᱟᱦᱚᱞᱮ ᱪᱮᱫ ᱞᱮᱠᱟ? ᱢᱟᱱᱮ ᱟᱯᱮ ᱫᱤᱥᱚᱢ ᱫᱚ ᱛᱟᱦᱚᱞᱮ ᱪᱮᱫ ᱞᱮᱠᱟ ᱢᱟᱱᱮ, ᱢᱟᱱᱮ ᱪᱮᱫ ᱞᱮᱠᱟ, ᱯᱩᱠᱷᱨᱤ ᱠᱚ ᱜᱟᱰᱟ ᱠᱚ.? ᱚᱱᱟ ᱠᱚ ᱢᱮᱱᱟᱜ ᱟᱠᱟᱫ ᱥᱮ ᱵᱟᱝ?
ᱦᱮ ᱟᱞᱮ ᱥᱮᱫ ᱢᱟ ᱜᱟᱰᱟ ᱠᱚᱫᱚ ᱢᱟ ᱫᱚ ᱢᱮᱱᱟᱜ ᱫᱚ ᱢᱮᱱᱟᱜᱼᱟ, ᱢᱮᱱᱠᱷᱟᱱ ᱮᱱᱠᱷᱟᱱ ᱟᱹᱰᱤᱜᱟᱱ ᱜᱮ ᱥᱟᱺᱜᱤᱧ ᱜᱮᱭᱟ᱾ ᱯᱩᱠᱷᱨᱤ ᱵᱚᱞᱛᱮ ᱟᱞᱮᱭᱟᱜ ᱫᱚ ᱜᱟᱹᱰᱭᱟᱹ ᱠᱚ ᱢᱮᱱᱟᱜᱼᱟ ᱡᱟᱦᱟᱸ ᱜᱮ ᱦᱮᱸ ᱦᱟᱸᱰᱮ ᱱᱟᱰᱮ ᱢᱮᱱᱟᱜ ᱛᱟᱞᱮᱭᱟ ᱜᱟᱹᱰᱭᱟᱹ ᱠᱚ ᱚᱱᱟ ᱛᱮᱜᱮ ᱱᱟᱜ ᱦᱳᱲᱳᱢᱳᱲᱳ ᱠᱚ ᱱᱟ ᱚᱱᱟ ᱛᱮᱜᱮ ᱱᱟ ᱫᱟᱜ ᱢᱟᱜ ᱛᱮ ᱱᱟ ᱯᱟᱣ ᱠᱟᱛᱮᱫ ᱵᱟᱧᱪᱟᱣ ᱦᱳᱭᱳᱜᱼᱟ᱾ ᱳᱭ ᱛᱚᱸᱵᱟ ᱛᱟᱦᱮᱸ ᱞᱮᱱᱠᱷᱟᱱ ᱟᱨᱠᱤ᱾ ᱟᱨ ᱡᱩᱫᱤᱱᱟᱜ ᱦᱚᱭᱛᱳ, ᱵᱟᱝ ᱛᱚᱸᱵᱟ ᱛᱟᱦᱮᱸᱱᱟ, ᱟᱸᱡᱮᱫᱚᱜᱼᱟ ᱵᱟᱸᱫ ᱨᱮᱱᱟᱜ ᱵᱟᱝ ᱦᱚᱭᱳᱜᱼᱟ, ᱯᱩᱠᱷᱨᱤ ᱠᱚᱫᱚ ᱢᱮᱱᱟᱜ ᱫᱚ ᱢᱮᱱᱟᱜ ᱛᱟᱞᱮᱭᱟ, ᱯᱩᱠᱷᱨᱤ ᱯᱩᱠᱷᱨᱤ ᱠᱚᱦᱚᱸ ᱢᱮᱱᱟᱜᱼᱟ᱾ ᱜᱟᱹᱰᱭᱟᱹ ᱠᱚᱦᱚᱸ ᱢᱮᱱᱟᱜᱼᱟ᱾ ᱡᱚᱛᱚ ᱜᱮ ᱢᱮᱥᱟᱢᱤᱥᱤ ᱠᱟᱛᱮᱫ ᱟᱨᱠᱤ ᱢᱮᱱᱟᱜ ᱛᱟᱞᱮᱭᱟ᱾
ᱟᱪᱷᱟ ᱛᱟᱦᱚᱞᱮ ᱪᱮᱫᱞᱮᱠᱟ ᱟᱯᱮᱥᱮᱫ ᱫᱚ ᱢᱟᱱᱮ ᱱᱤᱭᱟᱹ ᱥᱚᱢᱚᱭ ᱟᱫᱚ ᱵᱟᱯᱞᱟ, ᱠᱚ ᱦᱳᱭᱳᱜ ᱠᱟᱱᱟ ᱥᱮ ᱵᱟᱝ ᱦᱳᱭᱳᱜ ᱠᱟᱱᱟ᱾ ᱱᱚᱜᱼᱚ ᱱᱚᱣᱟ ᱡᱮ ᱟᱥᱟᱲ ᱵᱚᱸᱜᱟ ᱫᱤᱱ ᱨᱮᱢᱟ ᱫᱚᱢᱮ ᱠᱚ ᱵᱟᱯᱞᱟᱜᱼᱟ᱾ ᱟᱨ
ᱵᱟᱯᱞᱟ ᱫᱚ ᱟᱥᱟᱲ ᱵᱚᱸᱜᱟ ᱫᱚ ᱱᱟᱜ ᱵᱟᱯᱞᱟ ᱠᱚᱫᱚ ᱱᱟᱜ ᱟᱹᱣᱨᱤ ᱦᱩᱭ ᱦᱟᱛᱟᱲᱚᱜ ᱛᱟᱞᱮᱭᱟ ᱮᱠᱷᱚᱱᱳ᱾ ᱵᱟᱯᱞᱟ ᱛᱮᱠᱚ ᱵᱟᱯᱞᱟᱜ ᱠᱟᱱᱟ ᱩᱱᱟᱹ ᱟᱸ ᱟᱨᱚ ᱪᱮᱛᱟᱱ ᱥᱮᱫ ᱜᱮ ᱢᱮᱱᱠᱷᱟᱱ, ᱟᱞᱮ ᱥᱮᱫ ᱢᱟ ᱮᱠᱷᱚᱱ ᱵᱟᱯᱞᱟ ᱠᱚᱫᱚ ᱱᱤᱭᱟᱹ ᱟᱥᱟᱲ ᱵᱚᱸᱜᱟ ᱫᱤᱱ ᱫᱚ ᱮᱠᱷᱚᱱ ᱟᱹᱣᱨᱤᱮ ᱦᱩᱭᱩᱜᱼᱟ, ᱱᱤᱭᱟᱹ ᱫᱷᱟᱣ ᱫᱚ ᱦᱟᱱᱟ ᱫᱷᱟᱣ᱾- ᱫᱚ ᱦᱩᱭ ᱞᱮᱱᱟ, ᱱᱤᱭᱟᱹ ᱫᱷᱟᱣ‌ ᱫᱚ ᱟᱫᱚ ᱵᱟᱝ ᱦᱩᱭᱩᱜ ᱠᱟᱱᱟ᱾ ᱟᱯᱮ ᱥᱮᱫ ᱜᱮ ᱱᱟᱜ ᱵᱟᱯᱞᱟᱼᱴᱟᱯᱞᱟ ᱠᱚ ᱦᱩᱭᱩᱜ ᱠᱟᱱ ᱥᱮ ᱪᱮᱫᱞ ᱞᱮᱠᱟ?
ᱦᱮᱸ ᱜᱚᱝᱠᱮ ᱟᱞᱮ ᱥᱮᱫ ᱫᱚ ᱵᱟᱯᱞᱟ ᱠᱚᱫᱚ ᱱᱚᱜᱼᱚᱭ ᱱᱤᱭᱟᱹ ᱟᱥᱟᱲ ᱵᱚᱸᱜᱟ ᱨᱮᱜᱮ᱾ ᱮᱸ ᱵᱟᱨᱭᱟ ᱵᱟᱯᱞᱟ ᱦᱩᱭᱱᱟ ᱛᱚ ᱵᱟᱯᱞᱟ ᱨᱮ ᱛᱚ ᱵᱟᱹᱨᱭᱟᱹᱛ ᱠᱚ ᱥᱮᱱ ᱵᱟᱲᱟ ᱦᱩᱭ ᱠᱟᱱᱟ᱾ ᱟᱹᱰᱤ ᱱᱟᱯᱟᱭ ᱱᱟᱯᱟᱭ ᱡᱟᱭᱜᱟ ᱞᱮ ᱥᱮᱱ ᱞᱮᱱᱟᱞᱮ᱾ ᱟᱨ ᱟᱹᱰᱤ, ᱵᱷᱟᱜᱤ ᱜᱮ ᱵᱩᱡᱷᱟᱹᱣᱱᱟ ᱪᱟᱞᱟᱣ ᱠᱟᱛᱮ ᱟᱹᱰᱤ ᱫᱤᱱ ᱯᱚᱨᱮ ᱱᱚᱣᱟ ᱟᱥᱟᱲ ᱵᱚᱸᱜᱟᱮ ᱨᱮ ᱵᱟᱨᱭᱟ ᱵᱟᱯ ᱢᱟᱱᱮ ᱧᱟᱢ ᱠᱮᱜᱼᱟ. ᱟᱫᱚ ᱱᱮᱛᱟᱨ ᱢᱟ ᱵᱟᱯᱞᱟ ᱠᱚᱫᱚ ᱡᱟᱹᱥᱛᱤ ᱫᱚ ᱵᱟᱝ ᱦᱚᱭᱳᱜ ᱠᱟᱱᱟ ᱟᱫᱚ ᱡᱟ ᱦᱚᱭᱳᱜ ᱠᱟᱱᱟ ᱚᱱᱟ ᱠᱚᱜᱮ ᱡᱟᱦᱟᱸᱜᱮ- ᱧᱮᱞ ᱵᱟᱲᱟ ᱦᱚᱭᱳᱜ ᱠᱟᱱᱟ ᱟᱨᱠᱤ᱾
ᱟᱨ ᱱᱮᱛᱟᱨ ᱢᱟᱛᱚ ᱵᱟᱯᱞᱟ ᱠᱚᱦᱚᱸ ᱱᱟᱜ ᱠᱚᱢ ᱪᱟᱵᱟ ᱟᱠᱟᱱ᱾ ᱡᱚᱛᱚ ᱢᱟ ᱟᱠᱚᱛᱜᱮ ᱠᱚ ᱜᱩᱲᱫᱟᱹᱢ ᱧᱟᱯᱟᱢ ᱠᱟᱜᱼᱟ ᱱᱟ ᱟᱨ, ᱵᱟᱯᱞᱟ ᱫᱚ ᱱᱟᱸᱜ ᱪᱤᱠᱟᱹᱛᱮ ᱧᱟᱯᱟᱢ ᱦᱩᱭᱩᱜᱼᱟ ᱪᱤᱠᱟᱹᱛᱮ ᱦᱚᱭᱳᱜᱼᱟ᱾
ᱦᱳᱭ ᱦᱳᱭ
ᱱᱮᱛᱟᱨ ᱱᱟᱦᱟᱜ ᱡᱩᱜᱽ ᱫᱚ ᱱᱚᱜᱥᱭ, ᱱᱟᱦᱟᱜ ᱡᱩᱜᱽ ᱫᱚ ᱱᱚᱝᱠᱟ ᱜᱮ ᱪᱟᱵᱟ ᱟᱠᱟᱱᱟ ᱟᱫᱚ ᱵᱟᱯᱞᱟ ᱠᱚ ᱫᱚ ᱱᱟᱜ ᱟᱫᱚ ᱵᱟᱝ ᱧᱟᱢᱚᱜᱼᱟ, ᱚᱱᱟ ᱢᱤᱴ ᱢᱤᱫᱴᱟᱝ ᱵᱟᱨᱭᱟ ᱦᱚᱭᱛᱚ ᱡᱟ ᱟᱫ ᱛᱩᱫ ᱧᱟᱢᱚᱜᱼᱟ ᱟᱨᱠᱤ ᱚᱱᱠᱟ ᱜᱮ᱾ ᱛᱟᱨᱯᱚᱨᱮ ᱱᱤᱭᱟᱹ ᱠᱚ ᱟᱫᱚ ᱟᱥᱛᱮ ᱟᱥᱛᱮ ᱢᱚᱱᱮ ᱦᱚᱭ ᱱᱤᱭᱟᱹ ᱠᱚ ᱦᱚᱸ ᱪᱟᱵᱟᱜ᱾ ᱛᱟᱵᱚᱱᱟ ᱥᱮ ᱪᱤᱠᱟᱹᱜ ᱛᱟᱵᱚᱱᱟ ᱪᱤᱠᱟᱹᱢ ᱵᱟᱲᱟᱭ ᱾ ᱟᱯᱟᱱ ᱟᱹᱯᱤᱱ ᱛᱮ ᱜᱮ ᱡᱷᱚᱛᱚᱱᱟᱜ ᱠᱷᱟᱱ ᱞᱮᱵᱤᱱ,
ᱚᱻ ᱟᱹᱞᱤᱧ ᱞᱤᱧ ᱞᱟᱹᱭ ᱮᱫᱟ ᱡᱮ ᱱᱚᱜᱼᱚ ᱱᱚᱣᱟ ᱮᱸ ᱪᱮᱫ ᱞᱮᱠᱟ ᱱᱚᱜᱼᱚ ᱱᱚᱣᱟ ᱡᱮ ᱜᱩᱲᱫᱷᱟᱹᱢ ᱧᱟᱯᱟᱢ ᱠᱟᱛᱮᱫ ᱡᱟᱦᱟᱸ ᱵᱟᱯᱞᱟ ᱦᱳᱭᱳᱜ ᱠᱟᱱᱟ, ᱟᱨ ᱚᱱᱮ ᱚᱱᱟ ᱵᱟᱯᱞᱟ ᱵᱷᱟᱜᱮᱭᱟ ᱥᱮ ᱱᱚᱜᱼᱚ ᱱᱚᱣᱟ ᱡᱟᱦᱟᱸ ᱨᱟᱹᱦᱤ ᱪᱟᱹᱣᱰᱟᱹᱞ ᱟ ᱡᱟᱦᱟᱸ ᱵᱟᱯᱞᱟ ᱦᱳᱭᱳᱜ ᱠᱟᱱᱟ ᱚᱱᱟ ᱵᱟᱯᱞᱟ ᱪᱮᱫ ᱞᱮᱠᱟ ᱟᱫᱚ ᱚᱠᱟᱴᱟᱜ ᱢᱟᱱᱮ ᱟᱹᱵᱤᱱ ᱢᱟᱱᱮ ᱵᱷᱟᱹᱜᱮ ᱵᱤᱱ ᱢᱚᱱᱮᱭᱟᱵᱤᱱ ᱦᱟᱸᱜ,
ᱟᱫᱚ ᱚᱱᱟ ᱫᱚ ᱵᱷᱟᱜᱮ ᱫᱚ ᱟᱹᱞᱤᱧ ᱫᱩᱞᱤᱧ ᱢᱚᱱᱮᱭᱟ ᱡᱮ ᱨᱟᱹᱦᱤ ᱪᱟᱹᱣᱰᱟᱹᱞ ᱛᱮᱜᱮᱱᱟᱜ ᱵᱷᱟᱜᱮ ᱫᱚ ᱵᱷᱟᱜᱮᱜ-ᱟ᱾ ᱜᱩᱲᱫᱷᱟᱹᱢ ᱧᱟᱯᱟᱢ ᱦᱚᱸ ᱠᱷᱩᱵ᱿ ᱮᱠᱴᱟ ᱫᱚ ᱵᱟᱝ ᱠᱷᱟᱨᱟᱯᱟ ᱟᱫᱚ ᱡᱮᱢᱚᱱ ᱨᱟᱹᱦᱤ ᱪᱟᱹᱣᱰᱟᱹᱞ ᱛᱮ ᱡᱮᱢᱚᱱ ᱡᱚᱛᱚ ᱦᱚᱲ ᱠᱚ ᱪᱟᱜᱼᱟ ᱾ ᱡᱚᱛᱚ ᱦᱚᱲ ᱛᱮᱢ ᱪᱟᱜ-ᱟᱢ ᱟᱹᱜᱩᱭᱟᱢ, ᱛᱤᱱᱟᱹᱜ ᱢᱚᱡᱽ ᱨᱟᱹᱥᱠᱟᱹ ᱟᱢ ᱥᱟᱶᱛᱮ ᱟᱨᱦᱚᱸ ᱟᱢ ᱨᱮᱱ ᱟᱭᱳᱼᱵᱟᱵᱟ ᱦᱚᱸ, ᱠᱚ ᱨᱟᱹᱥᱠᱟᱹ ᱠᱚ ᱟᱹᱭᱠᱟᱹᱣᱟ ᱾ ᱨᱟᱹᱦᱤ ᱪᱟᱹᱣᱰᱟᱹᱞ ᱛᱮ ᱚᱱᱟ ᱠᱚ ᱜᱮ ᱟᱨᱠᱤ, ᱨᱟᱹᱥᱠᱟᱹ ᱫᱚ ᱠᱟᱱᱟ ᱨᱟᱹᱥᱠᱟᱹ ᱦᱚᱪᱚ ᱞᱮᱠᱟ ᱟᱨᱠᱤ ᱨᱟᱹᱥᱠᱟᱹ ᱦᱚᱪᱚ ᱠᱚᱢ ᱫᱤᱥᱚᱢ ᱦᱚᱲ ᱠᱚ ᱟᱹᱛᱳ ᱦᱚᱲ ᱠᱚ ᱦᱚᱸ ᱯᱮᱲᱟ ᱯᱟᱹᱲᱦᱟᱹ ᱠᱚ ᱦᱚᱸ ᱾ ᱡᱚᱛᱚ ᱜᱮ ᱠᱚ ᱨᱟᱹᱥᱠᱟᱹᱭᱟ ᱟᱨᱠᱤ ᱟᱨ ᱚᱱᱟ ᱠᱩᱲᱫᱷᱟᱹᱢ ᱧᱟᱯᱟᱢ ᱨᱮ ᱫᱚ ᱱᱟᱜ ᱚᱱᱟ ᱫᱚ ᱱᱟᱜ ᱟᱢ ᱛᱮᱜᱮᱢ ᱟᱹᱜᱩ ᱠᱮᱫᱮ ᱟᱨ, ᱟᱨᱚ, ᱟᱫᱚ ᱪᱮᱫ ᱫᱚ ᱟᱫᱚ ᱚᱱᱮ ᱡᱟᱦᱟᱸᱭ ᱠᱚ ᱵᱟᱯᱞᱟ ᱜᱤᱲᱤ ᱠᱟᱜ ᱵᱤᱱᱟ ᱾ ᱨᱟᱹᱥᱠᱟᱹ ᱢᱟ ᱴᱷᱤᱠ ᱧᱚᱜ ᱵᱟᱝ ᱨᱟᱹᱥᱠᱟᱹ ᱞᱮᱫᱟ ᱠᱚ ᱾
ᱚ ᱛᱟᱦᱚᱞᱮ ᱪᱮᱫ ᱞᱮᱠᱟ ᱚᱱᱟ ᱫᱚ, ᱢᱟᱱᱮ ᱪᱮᱫ ᱞᱮᱠᱟ ᱢᱟᱱᱮ ᱨᱟᱹᱦᱤ ᱪᱟᱹᱰᱟᱹᱞ ᱪᱮᱛᱟᱱ ᱛᱮ ᱡᱟᱦᱟᱸ ᱵᱟᱯᱞᱟ ᱦᱳᱭᱳᱜᱼᱟ, ᱟᱫᱚ ᱚᱱᱟ ᱜᱮ ᱟᱨᱠᱤ ᱟᱫᱚ ᱟᱹᱞᱤᱧᱟᱜ ᱢᱚᱱᱮ ᱛᱮᱦᱚᱸ ᱱᱚᱣᱟ ᱵᱟᱯᱞᱟ ᱜᱮ ᱵᱷᱟᱜᱮᱭᱟ ᱾ ᱟᱨ ᱡᱮᱢᱚᱱ ᱡᱚᱠᱷᱚᱱ ᱚᱱᱟ ᱨᱟᱦᱤ ᱪᱟᱹᱣᱰᱟᱹᱞ ᱛᱮ ᱵᱟᱯᱞᱟ ᱦᱳᱭᱳᱜᱼᱟ, ᱢᱟᱱᱮ ᱪᱮᱞᱮᱠᱟ ᱟᱛᱳ ᱦᱚᱲ ᱠᱚᱦᱚᱸ ᱥᱟᱱᱟᱢ ᱦᱚᱲ ᱠᱚᱦᱚᱸ ᱢᱟᱱᱮ ᱢᱤᱫ ᱥᱟᱶᱛᱮ ᱡᱟᱦᱟᱸ ᱠᱟᱹᱢᱤ ᱦᱚᱨᱟ ᱛᱟᱦᱮᱱᱟ ᱚᱱᱟ ᱠᱚ ᱦᱚᱸ ᱠᱚ ᱯᱩᱨᱟᱹ ᱠᱚ
ᱯᱩᱨᱟᱹᱣ ᱤᱫᱤ᱾
ᱦᱳᱭ-ᱦᱳᱭ-ᱦᱳᱭ ᱚᱱᱟ ᱠᱚ ᱯᱩᱨᱟᱹᱯᱩᱨᱤ ᱠᱚ ᱯᱩᱨᱟᱹᱣ ᱠᱚ ᱪᱟᱵᱟ ᱫᱚ ᱦᱳᱭ ᱯᱮᱲᱟ ᱯᱟᱹᱲᱦᱟᱹ ᱠᱚ ᱦᱚᱸ ᱠᱚ ᱨᱟᱹᱥᱠᱟᱹᱭ ᱛᱟᱢᱟ ᱾ ᱡᱚᱛᱚ ᱦᱚᱲ ᱜᱮ ᱠᱚ ᱦᱤᱡᱩᱜᱼᱟ ᱱᱟᱜ ᱱᱮᱛᱟᱨ ᱫᱚ ᱱᱟᱜ ᱯᱮᱲᱟ ᱦᱤᱨᱤ ᱠᱚ ᱦᱚᱸ ᱛᱚ ᱱᱟᱦᱟᱜ ᱵᱟᱠᱚ ᱦᱮᱡ ᱵᱟᱲᱟᱜᱼᱟ ᱠᱷᱩᱵᱽ ᱴᱟ ᱡᱟᱦᱟᱸ ᱛᱤᱥ ᱠᱚᱨᱮ ᱡᱟᱦᱟᱸ ᱜᱮᱢ ᱞᱟᱹᱭ ᱵᱟᱲᱟ ᱟᱠᱚ ᱛᱟᱨᱯᱚᱨᱮ ᱱᱟ ᱟᱫᱚ ᱟᱹᱰᱤ ᱤᱭᱟᱹ ᱠᱟᱛᱮᱫ ᱱᱟᱠᱚ ᱦᱤᱡᱩᱜᱼᱟ ᱡᱟᱭᱦᱳᱠ ᱵᱟᱯᱞᱟᱼ ᱴᱟᱯᱞᱟ ᱠᱷᱟᱱ, ᱢᱟᱜ ᱢᱚᱬᱮ ᱴᱟᱜᱼᱢᱚᱬᱮ ᱠᱷᱟᱱ ᱛᱟᱦᱚᱞᱮ ᱠᱚ ᱮᱢᱱᱤ ᱦᱤᱨᱤ ᱦᱤᱯᱨᱤ ᱠᱚ ᱫᱚ ᱱᱮᱛᱟᱨ ᱫᱚ, ᱠᱷᱩᱵᱽ ᱚᱠᱴᱟ ᱫᱚ ᱵᱟᱝᱠᱚ ᱦᱤᱡᱩᱜ ᱠᱟᱱ ᱯᱮᱲᱟ ᱠᱚ ᱦᱚᱸ, ᱡᱟᱦᱟᱱᱟᱜ ᱤᱭᱟᱹ ᱠᱷᱟᱱ ᱫᱚᱨᱠᱟᱨ ᱟᱨ ᱵᱟᱝᱠᱷᱟᱱ ᱫᱚ ᱮᱠᱫᱚᱢ ᱜᱮ ᱵᱟᱝ ᱠᱚ ᱦᱤᱡᱩᱜᱼᱟ ᱯᱮᱲᱟ ᱠᱚ ᱫᱚ ᱾
ᱛᱚ ᱜᱚᱢ
ᱡᱟ ᱚᱝᱠᱟ ᱵᱟᱯᱞᱟ ᱴᱟᱯᱞᱟ ᱛᱟᱦᱮᱸ ᱞᱮᱱ ᱠᱷᱟᱱ ᱦᱚᱭᱛᱚ ᱩᱱᱮᱢ ᱞᱟᱹᱭᱟᱭ ᱠᱷᱟᱱ ᱵᱟᱝ ᱛᱚ ᱦᱚᱭ ᱛᱚ ᱵᱟᱭ ᱞᱟᱹᱭ ᱟᱢᱟ ᱾ ᱡᱮ ᱦᱤᱡᱩᱜ ᱜᱮᱭᱟᱭ ᱵᱟᱭ ᱦᱮᱡ ᱫᱟᱲᱮᱭᱟᱜᱼᱟ ᱛᱚ ᱚᱝᱠᱟᱱᱟᱜ ᱠᱟᱛᱷᱟ